ᱦᱮᱞᱳ᱾
ᱦᱮᱸ ᱡᱚᱦᱟᱨ ᱜᱮ᱾
ᱦᱳᱭ ᱦᱳᱭ ᱡᱚᱦᱟᱨ ᱜᱮ ᱟᱲᱟᱝ ᱠᱚ ᱢᱚᱡᱽ ᱜᱮ ᱟᱸᱡᱚᱢᱚᱜ ᱠᱟᱱᱟ,
ᱦᱮᱸ ᱟᱸᱡᱚᱢᱚᱜ ᱠᱟᱱᱟ ᱟᱞᱤᱧᱟᱜ ᱟᱸᱡᱚᱢᱚᱜ ᱠᱟᱱ ᱜᱮᱭᱟ,
ᱦᱳᱭ ᱦᱳᱭ ᱟᱵᱤᱱᱟᱜ ᱟᱲᱟᱝ ᱦᱚᱸ ᱢᱚᱸᱡᱽ ᱜᱮ ᱟᱸᱡᱚᱢᱚᱜ ᱠᱟᱱᱟ᱾
ᱦᱩᱸ ᱪᱤᱠᱟᱹᱭ ᱫᱟ ᱵᱤᱱ ᱛᱟᱦᱚᱞᱮ ᱱᱤᱛᱚᱜ ᱫᱚ?
ᱪᱮᱫ ᱦᱚᱸ ᱵᱟᱝ ᱫᱩᱲᱩᱵ ᱠᱟᱱᱟᱞᱤᱧ ᱪᱷᱟᱹᱛ ᱨᱮ᱾ ᱟᱵᱮᱱ ᱪᱮᱫ ᱵᱮᱱ ᱠᱟᱹᱢᱤ ᱵᱟᱲᱟᱭᱟ ᱟᱨᱵᱮᱱ ᱱᱟᱯᱟᱭ ᱵᱟᱲᱟᱭ ᱜᱮᱭᱟ ᱥᱮ ᱵᱟᱝ?
ᱦᱮᱸ ᱟᱹᱞᱤᱧ ᱦᱚᱸ ᱫᱟᱠᱟ ᱠᱚ ᱡᱚᱢ ᱵᱟᱲᱟ ᱠᱟᱛᱮᱜ ᱞᱤᱧ ᱫᱩᱲᱩᱵ ᱟᱠᱟᱱᱟ᱾ ᱟᱨ ᱚᱲᱟᱜ ᱦᱚᱲ ᱱᱟᱯᱟᱭ ᱜᱮᱭᱟ ᱠᱚ ᱱᱤᱛᱚᱜ ᱫᱚ᱾
ᱚ
ᱟᱫᱚ ᱞᱟᱦᱟ ᱠᱟᱱᱟᱱᱛᱮ ᱪᱮᱫ ᱦᱩᱭᱩᱜᱼᱟ ᱚᱱᱟ ᱫᱚ ᱵᱟᱝᱜᱮᱼᱼ ᱥᱚᱢᱚᱭ ᱥᱟᱸᱣ ᱦᱮᱡ ᱞᱮᱱᱠᱷᱟᱱ ᱜᱮ,
ᱦᱳᱭ ᱦᱳᱭ ᱟᱨ ᱟᱵᱚ ᱦᱳᱭ ᱟᱨᱼᱼ ᱟᱹᱞᱤᱧ ᱦᱚᱸ ᱱᱟᱯᱟᱭ ᱵᱟᱲᱟᱟᱜ ᱜᱮ ᱦᱮᱱᱟᱜ ᱞᱤᱧ ᱟᱹᱞᱤᱧ ᱚᱲᱟᱜ ᱦᱚᱲ ᱦᱚᱸ ᱱᱟᱯᱟᱭ ᱜᱮ ᱦᱮᱱᱟᱜ ᱠᱚᱣᱟ᱾ ᱟᱨ ᱪᱟᱸᱫᱚ ᱴᱷᱮᱡ ᱱᱚᱣᱟ ᱜᱮᱞᱤᱧ ᱫᱳᱣᱟᱭ ᱵᱚᱞᱮᱼᱼ ᱟᱨ ᱱᱟᱯᱟᱭ ᱜᱮᱵᱚᱱ ᱛᱟᱦᱮᱱ ᱠᱷᱟᱡ ᱢᱟ,
ᱦᱩᱸ ᱦᱩᱸ᱾
ᱦᱮᱸ
ᱛᱟᱦᱚᱞᱮ ᱚᱱᱛᱮ ᱫᱚ ᱪᱟᱥ ᱠᱚ ᱪᱮᱫ ᱠᱟ ᱦᱩᱭᱩᱜ ᱠᱟᱱᱟ?
ᱟᱞᱮᱫᱚ ᱱᱚᱜᱼᱚᱭ ᱪᱟᱥ ᱫᱚᱼᱼ ᱦᱚᱲ ᱫᱚ ᱵᱚᱞᱮ ᱟᱹᱰᱤᱜᱟᱱ ᱞᱟᱦᱟ ᱠᱷᱚᱡ ᱜᱮ ᱠᱚ ᱮᱦᱚᱵ ᱠᱟᱱ ᱛᱟᱦᱮᱸᱱᱟ ᱱᱩᱠᱩ ᱟᱫᱚᱼᱼ ᱟᱞᱮ ᱫᱚ ᱛᱤᱦᱤᱧ ᱠᱷᱚᱱ ᱜᱮᱞᱮ ᱮᱦᱚᱵ ᱠᱟᱱᱟᱞᱮ ᱟᱫᱚᱼᱼ ᱫᱟᱜ ᱠᱩ ᱵᱟᱝ ᱛᱟᱦᱮᱸ ᱠᱟᱱᱟ ᱟᱫᱚ ᱫᱟᱜ ᱵᱟᱲᱟᱜ ᱞᱮᱠᱷᱟᱡ ᱫᱚᱼᱼ ᱚᱱᱟ ᱛᱮᱞᱮ ᱥᱤ ᱡᱟᱣᱨᱟᱭᱮᱫᱼᱟ ᱟᱨᱼᱼ ᱟᱹᱣᱨᱤᱭᱟᱜ-ᱟ ᱨᱚᱦᱚᱭ ᱫᱚ ᱛᱤᱦᱤᱧ ᱜᱟᱯᱟ ᱠᱷᱚᱱ ᱦᱟᱸᱜ ᱜᱟᱹᱪᱷᱤ ᱠᱚᱞᱮ ᱛᱩᱫ ᱵᱟᱲᱟᱭᱟ ᱦᱟᱸᱜ᱾ ᱟᱫᱚ ᱟᱯᱮᱜ ᱜᱮ ᱪᱮᱫ ᱞᱮᱠᱟ ᱨᱚᱦᱚᱭ ᱠᱚᱯᱮ ᱮᱦᱚᱵ ᱵᱟᱲᱟ ᱠᱮᱼᱟ ᱥᱮ ᱵᱟᱝ?
ᱦᱮᱸ ᱟᱞᱮ ᱦᱚᱞᱮ ᱮᱦᱚᱵ ᱵᱟᱲᱟ ᱟᱠᱟᱫ ᱜᱮᱭᱟ ᱵᱟᱨᱥᱤᱧ ᱯᱮᱢᱟ ᱦᱩᱭᱮᱱ ᱛᱟᱞᱮᱭᱟ ᱮᱦᱚᱵ᱾ ᱟᱨ ᱛᱚᱞᱟ ᱛᱚᱼᱼ ᱡᱷᱚᱛᱚ ᱦᱚᱲᱟᱜ ᱫᱚ ᱵᱟᱝᱜᱮ ᱥᱚᱢᱟᱱᱟ ᱚᱠᱚᱭ ᱠᱚ ᱞᱟᱦᱟ ᱛᱮᱠᱚ ᱜᱤᱰᱤ ᱠᱟᱫᱟ ᱩᱱᱠᱩ ᱫᱚ, ᱠᱚ ᱨᱚᱦᱚᱭ ᱜᱚᱫ ᱫᱟ ᱚᱠᱚᱭ ᱠᱚᱫᱚ ᱠᱟᱹᱴᱤᱡ ᱜᱮᱛᱟ ᱠᱚᱣᱟ ᱛᱚᱞᱟ ᱩᱱᱠᱩ ᱫᱚ ᱟᱣᱨᱤ ᱟᱫᱚᱼᱼ ᱫᱟᱜ ᱡᱟᱹᱲᱤ ᱛᱚ ᱥᱮᱨᱚᱠᱚᱢ ᱵᱟᱹᱱᱩᱜᱼᱟ ᱟᱫᱚ ᱚᱱᱟᱛᱮ ᱛᱚᱞᱟ ᱠᱚ ᱛᱟᱭᱱᱚᱢ, ᱢᱟᱲᱟᱝ ᱠᱟᱱᱟ᱾
ᱟᱪᱪᱷᱟ ᱟᱪᱪᱷᱟ ᱦᱳᱭ ᱦᱳᱭ ᱦᱳᱭ ᱾ ᱟᱨ ᱛᱚᱵᱮ ᱟᱯᱮ ᱫᱚ ᱱᱮᱛᱟᱨ ᱫᱤᱱ ᱫᱚ ᱵᱟᱲᱠᱮ ᱠᱚᱨᱮ ᱪᱮᱫ ᱠᱚᱯᱮ ᱪᱟᱥ ᱵᱟᱲᱟᱭ ᱛᱟᱦᱮᱱᱟ?
ᱵᱟᱲᱜᱮ ᱠᱚᱨᱮ ᱫᱚ ᱠᱩᱸᱫᱽᱨᱤ ᱠᱚ ᱵᱚᱨᱵᱚᱴᱤ ᱠᱚ, ᱰᱷᱮ ᱤᱭᱟᱹᱼᱼ ᱠᱚᱨᱚᱞᱟ ᱢᱟᱹᱨᱤᱪ ᱠᱚ, ᱚᱱᱟ ᱠᱚᱜᱮ ᱵᱟᱲᱜᱮ ᱠᱚᱨᱮ ᱫᱚᱞᱮ ᱪᱟᱥ ᱜᱮᱭᱟ ᱟᱫᱚ ᱥᱚᱵᱽ ᱥᱩᱢᱚᱭ ᱫᱚ ᱠᱤᱨᱤᱧ ᱠᱟᱛᱮ ᱵᱟᱝᱜᱮ ᱡᱚᱢ ᱥᱚᱢᱵᱷᱚᱵ᱾ ᱟ᱾ ᱟᱫᱚ ᱚᱱᱟ ᱠᱷᱟᱹᱛᱤᱨ ᱡᱚᱠᱷᱚᱱ ᱵᱟᱝᱜᱮ ᱛᱟᱦᱮᱱᱟ ᱟᱫᱚ ᱚᱱᱟ ᱠᱚᱛᱮᱜᱮ ᱩᱛᱩ ᱫᱚ ᱯᱟᱨᱚᱢᱚᱜ ᱜᱮᱭᱟ
ᱟᱪᱪᱷᱟ ᱟᱪᱪᱷᱟ ᱦᱳᱭ ᱦᱳᱭ ᱦᱳᱭ
ᱟᱯᱮᱫ ᱫᱚ ᱪᱮᱫ ᱵᱟᱲᱜᱮ ᱠᱚᱨᱮ ᱪᱮᱫ ᱠᱚᱯᱮ ᱪᱟᱥ ᱜᱮᱭᱟ?
ᱟᱞᱮ ᱫᱚ ᱩᱛᱩ ᱠᱚᱫᱚ ᱟᱹᱰᱤ ᱠᱚᱢ ᱜᱮᱞᱮ ᱪᱟᱥ ᱛᱟᱦᱮᱱᱟ ᱩᱛᱩ ᱨᱮᱫᱚ ᱵᱚᱞᱮ ᱱᱚᱜᱼᱚᱭ ᱚᱱᱟ ᱜᱷᱟᱝᱜᱨᱟ ᱜᱤ ᱵᱚᱞᱮ ᱡᱟᱦᱟᱸ ᱯᱮ ᱫᱚ ᱟᱯᱮ ᱥᱮᱫ ᱫᱚᱠᱚ ᱢᱮᱛᱟᱜᱼᱟ ᱵᱟᱨᱵᱚᱴᱤ ᱠᱚ ᱢᱮᱛᱟᱜᱼᱟ ᱦᱳᱭ ᱟᱱᱟᱜᱤ ᱟᱨ ᱦᱮᱸ ᱩᱛᱩ ᱫᱚ ᱚᱱᱟ ᱢᱚᱛᱚ ᱜᱤ ᱟᱨ ᱟᱨ ᱠᱟᱨᱞᱟ ᱠᱚᱜᱤ ᱨᱚᱦᱚᱭ ᱵᱟᱲᱟᱭ ᱛᱟᱸᱦᱮᱱᱟᱞᱮ ᱫᱷᱟᱨᱮ ᱫᱷᱟᱨᱮ ᱛᱮ ᱟᱨ ᱵᱚᱞᱮ ᱛᱟᱞᱟ ᱨᱮᱫᱚ ᱡᱚᱱᱰᱨᱟ ᱞᱮ ᱮᱨ ᱛᱟᱦᱮᱱᱟ ᱟᱨ ᱚᱱᱟ ᱫᱷᱟᱭ ᱫᱷᱟᱨᱮ ᱫᱷᱟᱨᱮᱛᱮ ᱟᱨᱦᱚᱸ ᱠᱩᱫᱽᱨᱩᱢ ᱡᱟᱹᱲᱤ
ᱦᱳᱭ ᱱᱚᱜᱼᱚᱭ ᱱᱚᱝᱠᱟ ᱞᱮ ᱪᱟᱥ ᱛᱟᱦᱮᱱᱟ ᱟᱞᱮ ᱫᱚ᱾
ᱟᱸ ᱵᱟᱨᱜᱮ ᱠᱚᱨᱮ ᱪᱮᱫ ᱫᱟᱨᱮ ᱠᱚ ᱪᱮᱜ ᱠᱚ ᱢᱮᱱᱟᱜ ᱜᱮᱛᱟᱯᱮ ᱜᱮᱭᱟ‌?
ᱟᱞᱮ ᱫᱚ ᱡᱚᱢ ᱞᱮᱠᱟ ᱫᱚ ᱥᱟᱱᱟᱢ ᱫᱟᱲᱮ ᱜᱮ ᱦᱮᱱᱟᱜᱼᱟ ᱵᱚᱞᱮ ᱟᱞᱮ ᱫᱚ ᱵᱚᱞᱮ ᱟᱭᱢᱟ ᱞᱟᱹᱴᱩ ᱮᱨᱤᱭᱟ ᱛᱮ ᱦᱮᱱᱟᱜ ᱛᱟᱞᱮᱭᱟ ᱩᱞ ᱵᱟᱜᱟᱱ ᱦᱮᱱᱟᱜ ᱛᱟᱞᱮᱭᱟ ᱟᱸ ᱚᱱᱟᱨᱮ ᱛᱟᱹᱠᱨᱤᱵᱟᱱ ᱪᱟᱨᱥᱚ ᱩᱞ ᱪᱟᱨᱥᱚ ᱫᱟᱨᱮ ᱦᱩᱭᱩᱜᱼᱟ ᱩᱞ ᱫᱟᱨᱮ᱾ ᱦᱳᱭ ᱦᱮᱸ ᱩᱞ ᱫᱟᱨᱮ ᱦᱳᱭ ᱚᱱᱟ ᱫᱚ ᱱᱤᱡᱮᱨᱟᱜ ᱠᱟᱱ ᱛᱟᱞᱮ ᱜᱮᱭᱟ ᱟᱨ ᱠᱟᱱᱴᱷᱟᱲ ᱢᱤᱱᱟᱜᱼᱟ ᱟᱨᱚ ᱠᱷᱤᱡᱩᱨ ᱦᱤᱱᱟᱜᱼᱟ ᱡᱟᱹᱱᱩᱢ ᱟᱯᱮ ᱪᱮᱫ ᱠᱩ ᱢᱮᱛᱟᱜᱼᱟ ᱡᱟᱹᱱᱩᱢ ᱜᱤ ᱟᱨᱦᱚᱸ ᱟᱸᱡᱤᱨ ᱦᱮᱸ ᱟᱨᱦᱚᱸ ᱟᱸᱡᱤᱨ ᱠᱚ ᱦᱤᱱᱟᱜᱼᱟ ᱟᱹᱰᱤᱜᱟᱱ ᱵᱚᱞᱮ ᱡᱚᱢᱟᱜ ᱠᱚᱪᱩ ᱫᱚ ᱢᱤᱱᱟᱜᱼᱟ ᱵᱚᱞᱮ ᱟᱨ ᱥᱩᱨ ᱨᱤᱜᱤ ᱵᱚᱞᱮ ᱟᱨᱦᱚᱸ ᱚᱝᱠᱟᱜᱤ ᱢᱩᱸᱰᱩ ᱢᱤᱱᱟᱜᱼᱟ ᱵᱚᱞᱮ ᱚᱱᱟ ᱫᱚ ᱵᱤᱨ ᱵᱚᱞᱮ ᱚᱱᱟ ᱫᱚ ᱥᱟᱨᱠᱟᱨ ᱥᱮᱜ ᱠᱚ ᱨᱚᱦᱚᱭ ᱦᱚᱪᱩ ᱠᱟᱜ ᱠᱩ ᱟᱫᱚ ᱚᱱᱟ ᱦᱚᱸ ᱵᱚᱞᱮ ᱱᱚᱸᱰᱮ ᱥᱩᱨ ᱨᱮ ᱟᱫᱚ ᱚᱱᱟ ᱦᱚᱸ ᱚᱸᱰᱮ ᱦᱚᱸ ᱢᱮᱱᱟᱜᱼᱟ ᱵᱚᱞᱮ ᱟᱹᱡᱤᱨ ᱫᱷᱤᱱᱟᱜᱼᱟ, ᱟᱣᱞᱟ ᱦᱤᱱᱟᱜᱼᱟ, ᱥᱚ ᱦᱤᱱᱟᱜᱼᱟ ᱟᱸ ᱟᱨᱦᱚᱸ ᱟᱨᱦᱚᱸ ᱟᱭᱢᱟ ᱰᱷᱮᱨ ᱢᱤᱱᱟᱜᱼᱟ ᱟᱞᱮ ᱦᱚᱸ ᱥᱚ ᱫᱚ ᱦᱤᱱᱟᱜ ᱜᱤᱭᱟ ᱵᱚᱞᱮ ᱟᱨ ᱟᱯᱮᱭᱟᱜ ᱪᱮᱫ ᱠᱩ ᱢᱤᱱᱟᱜ ᱛᱟᱯᱮᱭᱟ ᱵᱚᱞᱮ?
ᱟᱞᱮ ᱦᱚᱸ ᱢᱳᱱᱟᱜ ᱜᱤᱭᱟ ᱱᱤᱡᱮᱨᱮ ᱡᱚᱢ ᱞᱮᱠᱟ ᱜᱮ ᱟᱨᱠᱤ ᱵᱤᱥᱤ ᱠᱟᱢ ᱠᱟᱱᱴᱷᱟᱲ ᱫᱟᱨᱮ ᱢᱮᱱᱟᱜ ᱛᱟᱞᱮᱭᱟ ᱩᱞ ᱫᱟᱨᱮ ᱯᱤᱭᱟᱹᱲᱤ ᱫᱟᱨᱮ ᱟᱨ ᱚᱱᱮ ᱥᱩᱵᱮᱫᱟ ᱠᱚ ᱞᱟᱹᱭ ᱫᱚ ᱚᱱᱟ ᱥᱚᱵᱮᱫᱟ ᱫᱟᱨᱮ ᱢᱮᱱᱟᱜ ᱛᱟᱞᱮ ᱜᱮᱭᱟ ᱥᱚᱵᱮᱫᱟ᱾
ᱱᱚᱣᱟ ᱫᱚ ᱪᱤᱫ ᱫᱚᱠᱚ ᱢᱮᱛᱟᱜ ᱛᱟᱦᱮᱱᱟ?
ᱱᱚᱣᱟ ᱱᱚᱣᱟ ᱦᱚᱸ ᱢᱮᱫᱴᱟᱝ ᱯᱷᱚᱞ ᱜᱮ ᱠᱟᱱᱟ ᱯᱷᱚᱞ ᱫᱟᱨᱮᱜᱮ᱾
ᱚ ᱟᱨ ᱨᱤᱡᱤᱞ ᱜᱤ ᱡᱚᱜ ᱛᱟᱦᱮᱱᱟ ᱚᱱᱟ
ᱚᱱᱟ ᱠᱷᱚᱭᱨᱤ ᱠᱷᱚᱭᱨᱤ ᱟᱨᱠᱤ ᱯᱚᱞᱴᱟᱜ ᱫᱚ ᱟᱨᱠᱤ ᱟᱨ ᱡᱟᱝ ᱠᱚᱫᱚ ᱢᱟᱨᱟᱝ ᱜᱤᱭᱟ᱾
ᱟᱪᱪᱷᱟ
ᱠᱚᱨᱮ ᱠᱚ ᱟᱹᱠᱷᱨᱤᱧ ᱵᱟᱲᱟᱭ ᱜᱮᱭᱟ ᱦᱮᱸ ᱦᱮᱸ ᱟᱨ ᱚᱱᱮ ᱠᱷᱤᱡᱩᱨ ᱫᱟᱨᱮ ᱠᱚᱵᱤᱱ
ᱳ ᱟᱫ
ᱢᱟᱱᱮ ᱡᱟᱝ ᱫᱚ ᱦᱮᱸᱫᱮ ᱜᱮᱭᱟ᱾
ᱟᱨ ᱵᱟᱭᱨᱮ ᱢᱟᱱᱮ ᱜᱳᱞ ᱜᱮᱭᱟ ᱵᱟᱭᱨᱮᱛᱮᱫ ᱫᱚ ᱟᱨᱠᱤ ᱠᱷᱚᱭᱨᱤ ᱠᱷᱚᱭᱨᱤ ᱜᱮᱭᱟ
ᱚ ᱟᱪᱪᱷᱟ ᱟᱪᱪᱷᱟ ᱦᱳᱭ ᱦᱳᱭ,
ᱟᱨ ᱞᱚᱣᱟ ᱫᱟᱨᱮ ᱠᱚ ᱢᱮᱱᱟᱜ ᱜᱮ ᱛᱟᱞᱮᱭᱟ᱾ ᱦᱟᱸ ᱛᱟᱦᱚᱞᱮ ᱵᱟᱝ ᱜᱮᱵᱤᱱ ᱧᱮᱞ ᱵᱟᱲᱟ ᱠᱟᱫᱟ᱾ ᱦᱳᱭ, ᱚᱱᱟ ᱠᱟᱭᱨᱟ ᱫᱟᱨᱮ ᱠᱚ ᱢᱮᱱᱟᱜ ᱜᱮ ᱛᱟᱞᱮᱭᱟ᱾ ᱚᱱᱟ ᱠᱚᱜᱮ ᱟᱞᱮᱭᱟᱜ ᱫᱚ᱾
ᱚ ᱟᱫᱚ ᱟᱞᱮᱭᱟᱜ ᱫᱚ ᱠᱟᱭᱨᱟ ᱫᱟᱨᱮ ᱫᱚ ᱵᱟᱹᱱᱩᱜ ᱛᱟᱞᱮᱭᱟ ᱦᱟᱸᱜ᱾ ᱟᱨ ᱟᱨ ᱪᱮᱫ ᱠᱚᱯᱮ ᱠᱟᱹᱢᱤ ᱵᱟᱲᱟᱭ ᱠᱟᱱᱟ ᱚᱲᱟᱜ ᱨᱮ?
ᱱᱤᱛᱚᱜ ᱫᱚ ᱨᱚᱦᱚᱭ ᱠᱚ ᱦᱳᱭᱳᱜ ᱠᱟᱱᱟ ᱛᱚ ᱟᱫᱚ ᱚᱲᱟᱜ ᱠᱚᱨᱮᱱᱟᱜ ᱨᱚᱦᱚᱭ ᱠᱚᱜᱮ ᱪᱟᱞᱟᱣ ᱦᱳᱭᱳᱜ ᱠᱟᱱᱟ᱾ ᱱᱤᱭᱟᱹ ᱜᱟᱹᱲᱤᱡ ᱫᱚ᱾
ᱟᱪᱪᱷᱟ ᱟᱪᱪᱷᱟ ᱦᱳᱭ
ᱚ ᱦᱳᱭ ᱟᱨ ᱵᱚᱞᱮ ᱪᱟᱥ ᱜᱮ ᱵᱟᱫᱮ ᱵᱚᱞᱮ ᱚᱲᱟᱜ ᱠᱚᱨᱮ ᱜᱚᱜᱚ ᱥᱮ ᱟᱢ ᱪᱮᱫ ᱠᱚᱯᱮ ᱠᱟᱹᱢᱤ ᱵᱟᱲᱟᱭᱮᱫ ᱛᱟᱦᱮᱱᱟ ᱵᱚᱞᱮ?
ᱟᱫᱚ ᱠᱟᱹᱢᱤ ᱵᱚᱞᱛᱮ ᱚᱱᱟ ᱠᱚᱨᱮᱜᱤ ᱪᱟᱥ ᱠᱚᱨᱮᱱᱟᱜ ᱜᱮ ᱠᱟᱹᱡᱵᱟᱲᱟ ᱤᱭᱟᱹ ᱦᱩᱭᱩᱜ ᱜᱮᱭᱟ ᱟᱨ ᱮᱢᱱᱤ ᱫᱚ ᱚᱲᱟᱜ ᱨᱮᱜᱮ ᱛᱟᱦᱮᱸ ᱦᱩᱭᱩᱜ ᱜᱮᱭᱟ, ᱚᱲᱟᱜ ᱠᱚᱨᱮᱱᱟᱜ ᱜᱮ ᱠᱟᱹᱢᱤ ᱵᱟᱲᱟ ᱦᱩᱭᱩᱜ ᱜᱮᱭᱟ᱾
ᱚᱻ ᱟᱪᱪᱷᱟ ᱟᱪᱪᱷᱟ ᱦᱳᱭ ᱦᱳᱭ,
ᱦᱩᱸ ᱦᱩᱸ
ᱦᱮᱸ ᱟᱹᱞᱤᱧ ᱫᱚ ᱦᱟᱸᱜ ᱪᱮᱫ ᱠᱚ ᱢᱮᱱᱟ ᱮᱸ ᱮᱭᱥᱮ ᱥᱚᱢᱚᱭ ᱫᱚ ᱵᱚᱞᱮ ᱱᱚᱜᱼᱚᱭ ᱪᱟᱥ ᱥᱚᱢᱚᱭ ᱫᱚ ᱚᱲᱟᱜ ᱨᱮᱜᱮᱞᱤᱧ ᱛᱟᱦᱮᱱᱟ ᱟᱨ ᱵᱟᱹᱠᱤ ᱥᱚᱢᱚᱭ ᱫᱚ ᱟᱞᱮ ᱠᱚᱞᱮᱡ ᱞᱮᱤᱧ ᱪᱟᱞᱟᱜ ᱛᱟᱦᱮᱱᱟ ᱟᱨ ᱠᱚᱞᱮᱡ ᱠᱷᱚᱡ ᱚᱲᱟᱜ, ᱚᱲᱟᱜ ᱠᱷᱚᱱ ᱠᱚᱞᱮᱡᱽ ᱤᱱᱟᱹᱜ ᱜᱮ᱾
ᱵᱚᱞᱮ ᱤᱱᱟᱹᱜ ᱛᱮᱜᱮ ᱫᱤᱱ ᱛᱟᱵ ᱦᱳᱭ
ᱦᱮᱸ ᱦᱩᱸ
ᱟᱨ ᱟᱯᱮᱥᱮᱫ ᱫᱚ ᱵᱤᱨ ᱫᱤᱥᱚᱢ ᱥᱮ ᱵᱩᱨᱩ ᱠᱚ ᱦᱮᱱᱟᱜ ᱛᱟᱯᱮᱭᱟ?
ᱟᱞᱮ ᱫᱚ ᱵᱤᱨ ᱜᱮᱞᱮ ᱞᱟᱹᱭ ᱫᱟᱲᱮᱭᱟᱜᱼᱟ ᱢᱟᱱᱮ ᱵᱤᱨ ᱦᱚᱸ ᱢᱟᱱᱮ ᱵᱤᱨ ᱦᱚᱸ ᱢᱮᱱᱟᱜ-ᱟ ᱥᱟᱹᱜᱤᱱ ᱜᱮᱛᱟᱞᱮᱭᱟ ᱵᱤᱨ ᱦᱚᱸ ᱵᱟᱝᱜᱮ ᱵᱩᱨᱩ ᱦᱚᱸ ᱵᱟᱝᱜᱮ ᱟᱨᱠᱤ ᱚᱱᱠᱟ᱾
ᱚᱻ ᱵᱚᱞᱮ ᱟᱯᱮ ᱥᱮᱫ ᱫᱚ ᱚᱱᱟ ᱵᱚᱞᱮ ᱴᱟᱺᱰᱤ
ᱦᱳᱭ ᱴᱟᱺᱰᱤ ᱜᱮ ᱛᱟᱞᱮᱭᱞᱟ ᱾
ᱦᱮᱸ, ᱟᱫᱚ ᱟᱞᱮ ᱫᱚ ᱦᱳᱭ ᱟᱞᱮ ᱫᱚ ᱵᱚᱞᱮ ᱵᱤᱨ ᱦᱮᱱᱟᱜ ᱛᱟᱞᱮᱭᱟ ᱟᱞᱮ ᱫᱚ ᱵᱤᱨ ᱫᱤᱥᱚᱢ ᱢᱮᱱᱟᱜ ᱛᱟᱞᱮᱭᱟ ᱟᱨ ᱵᱩᱨᱩ ᱦᱟᱹᱠᱩ ᱛᱚ ᱵᱟᱹᱱᱩᱜ ᱛᱟᱞᱮᱭᱟ ᱵᱤᱨ ᱜᱮ ᱠᱷᱟᱹᱞᱤ ᱢᱮᱱᱟᱜᱼᱟ᱾
ᱚ ᱛᱟᱦᱚᱞᱮ ᱯᱷᱩᱴᱠᱟᱹ ᱠᱚᱠᱚ ᱧᱟᱢᱚᱜ ᱠᱟᱱᱟ ᱥᱮ ᱵᱟᱝ?
ᱟ ᱤᱭᱟᱹ ᱯᱟᱞᱮ ᱚᱱᱟ ᱫᱚ ᱯᱷᱩᱴᱠᱟᱹ ᱠᱚᱫᱚ ᱚᱱᱟ ᱪᱮᱫ ᱠᱚ ᱢᱮᱱᱟ ᱥᱟᱨᱡᱚᱢ ᱵᱤᱨ ᱨᱮ ᱧᱟᱢᱚᱜ ᱛᱟᱦᱮᱱᱟ ᱟᱫᱚ ᱟᱞᱮ ᱫᱚ ᱥᱟᱨᱡᱚᱢ ᱵᱤᱨ ᱫᱚ ᱵᱟᱝ ᱠᱟᱱ ᱛᱟᱞᱮᱭᱟ ᱵᱚᱞᱮ ᱱᱤᱭᱟᱹ ᱫᱚ ᱤᱭᱟᱹ ᱢᱮᱱᱟᱜᱼᱟ ᱟᱞ ᱠᱩᱥᱭᱟᱹ ᱫᱟᱨᱮ ᱦᱮᱱᱟᱜᱼᱟ᱾ ᱟᱨᱦᱚᱸ ᱚᱱᱮᱧ ᱞᱟᱹᱭᱟᱜ ᱢᱮᱭᱟ ᱡᱚᱢᱟᱜ ᱠᱚ ᱫᱟᱨᱮ ᱵᱚᱞᱮ ᱯᱷᱟᱹᱞ ᱫᱟᱨᱮ ᱢᱮᱱᱟᱜᱼᱟ᱾
ᱚ ᱚ,
ᱦᱮᱸ ᱟᱫᱚ ᱟᱹᱰᱤ ᱞᱟᱹᱴᱩ ᱮᱨᱤᱭᱟ ᱛᱮ ᱦᱮᱱᱟᱜ ᱵᱚᱞᱮ ᱟᱫᱚ ᱚᱱᱟᱜᱮ ᱢᱮᱱᱟᱜᱼᱟ᱾ ᱟᱫᱚ ᱯᱩᱴᱠᱟᱹ ᱠᱚ ᱫᱚ ᱵᱟᱝ ᱡᱟᱱᱟᱢᱚᱜ ᱛᱟᱦᱮᱱᱟ ᱟᱫᱚ ᱚᱱᱟ ᱩᱫ ᱠᱚ ᱡᱟᱱᱟᱢ ᱵᱟᱲᱟᱜ ᱛᱟᱦᱮᱱᱟ ᱢᱩᱪᱤᱠ ᱩᱫ ᱠᱚ ᱟᱨ ᱚᱨᱛᱩᱜ ᱟᱨᱦᱚᱸ ᱤᱭᱟᱹ ᱫᱤᱱ ᱠᱚ ᱢᱮᱛᱟᱜ ᱵᱚᱛᱟᱢᱚ ᱩᱫ᱾ ᱟᱯᱮ ᱥᱮᱫ ᱫᱚ ᱪᱮᱫ ᱧᱩᱛᱩᱢ ᱛᱮᱠᱚ ᱵᱟᱲᱟᱭᱟ ᱵᱟᱹᱧ ᱵᱟᱲᱟᱭᱟ ᱚᱱᱟ ᱫᱚ ᱦᱟᱸᱜ
ᱟᱵᱟᱞᱤᱭᱚᱜ ᱠᱚ ᱦᱚᱭᱛᱚ ᱛᱚ ᱵᱟᱹᱞᱤᱭᱟᱹᱜ ᱠᱚ ᱮ ᱵᱟᱝ ᱵᱩᱱᱩᱢᱚᱜ ᱠᱚ ᱚᱱᱟ ᱠᱚᱜᱮ ᱛᱚ ᱦᱩᱭᱩᱜ ᱜᱮᱭᱟ ᱱᱤᱛᱚᱜ ᱫᱚ
ᱦᱳᱭ ᱦᱳᱭ ᱚᱱᱟ ᱵᱚᱛᱟᱢ ᱩᱫ ᱫᱚ ᱟᱹᱰᱤ ᱜᱟᱱ ᱵᱚᱞᱮ ᱫᱚᱢᱮ ᱰᱷᱮᱨ ᱚᱢᱚᱱᱚᱜ ᱛᱟᱦᱮᱱᱟ ᱟᱞᱮ ᱥᱮᱫ ᱫᱚ
ᱚᱭ
ᱦᱳᱭ ᱟᱨ ᱡᱟᱦᱟᱸᱭ ᱠᱚ ᱟᱹᱷᱨᱤᱧ ᱛᱟᱦᱮᱱᱟ ᱠᱚ ᱵᱚᱞᱮ ᱟᱫᱚ ᱱᱚᱝᱠᱟ ᱢᱮᱱᱟᱜᱼᱟ ᱵᱚᱞᱮ ᱫᱚᱢᱮ ᱜᱟᱡᱟᱲ ᱦᱮᱱᱟᱜᱼᱟ᱾ ᱟᱫᱚ ᱚᱝᱠᱟ ᱚᱱᱟ ᱤᱭᱟᱹᱛᱮ ᱫᱚ ᱡᱟᱦᱟᱸᱭ ᱦᱚᱲ ᱵᱚᱞᱮ ᱚᱱ ᱛᱮ ᱵᱚᱞᱮ ᱜᱟᱡᱟᱲ ᱨᱮᱦᱚᱸ ᱵᱚᱞᱮ ᱵᱤᱧ ᱠᱚ ᱤᱭᱟᱹ ᱨᱮ ᱵᱚᱛᱚᱨ ᱛᱟᱦᱮᱱᱟ ᱛᱚ ᱟᱫᱚ ᱡᱟᱦᱟᱸᱭ ᱦᱚᱲ ᱵᱚᱞᱚ ᱫᱟᱲᱮᱜ ᱦᱳ ᱦᱚᱲ ᱫᱚ ᱩᱱᱠᱩ ᱫᱚᱠᱚ ᱟᱭᱢᱟ ᱜᱮᱠᱚ ᱛᱩᱠ ᱛᱟᱦᱮᱱᱟ ᱟᱨ ᱠᱩ ᱟᱹᱠᱷᱨᱤᱧ ᱛᱟᱦᱮᱱᱟ ᱟᱫᱚ ᱚᱱᱟ᱾ ᱟᱨ ᱫᱚᱢᱮ ᱫᱟᱢ ᱛᱮ ᱟᱹᱠᱷᱨᱤᱧᱚᱜ ᱛᱟᱦᱮᱱᱟ ᱛᱚ ᱚᱱᱟ ᱫᱚ ᱥᱟᱲᱮ ᱛᱤᱱᱥᱚ ᱪᱟᱨᱥᱚ ᱴᱟᱠᱟ ᱠᱤᱞᱳ ᱟᱹᱷᱨᱤᱧᱚᱜ ᱛᱟᱦᱮᱱᱟ ᱚᱱᱟ ᱤᱭᱟᱹᱛᱮ ᱚᱱᱟ ᱠᱚᱫᱚ ᱠᱚ ᱟᱹᱷᱨᱤᱧ ᱛᱟᱦᱮᱸ ᱤᱫᱤ ᱤᱫᱤ ᱛᱮ
ᱚ ᱟᱪᱪᱷᱟ᱾
ᱦᱳᱭ ᱟᱯᱮ ᱥᱮᱫ ᱫᱚ ᱚᱢᱚᱱ ᱵᱟᱲᱟᱜ ᱛᱟᱦᱮᱱᱟ ᱥᱮ ᱵᱟᱝ
ᱟᱞᱮᱥᱮᱫ ᱦᱚᱸ ᱢᱟᱱᱮ ᱵᱤᱨ ᱫᱚ ᱥᱟᱺᱜᱤᱧ ᱜᱮ ᱛᱟᱞᱮᱭᱟ ᱛᱚ ᱟᱫᱚ ᱫᱤᱱᱟᱢ ᱪᱟᱞᱟᱣ ᱫᱚ ᱵᱟᱝ ᱜᱮ ᱥᱚᱢᱵᱷᱚᱵᱼᱟ᱾ ᱟᱫᱚ ᱚᱱᱠᱟ ᱟᱨᱠᱤ ᱠᱚᱢ ᱜᱤ ᱦᱳᱭ ᱠᱟᱱᱟ ᱱᱤᱭᱟᱹ ᱫᱷᱟᱣ ᱫᱚ ᱚᱱᱠᱟᱱ ᱯᱩᱴ ᱯᱩᱴᱠᱩ ᱠᱚᱦᱚᱸ ᱵᱟᱝᱜᱮ ᱦᱳᱭ ᱟᱠᱟᱱᱟ ᱩᱜ ᱠᱚ᱾
ᱚ ᱟᱪᱪᱷᱟ ᱟᱪᱪᱷᱟ ᱦᱮᱸ ᱦᱳᱭ ᱟᱫᱚ ᱚᱱᱟ ᱡᱟᱦᱟᱸ ᱵᱚᱛᱟᱢ ᱩᱫ ᱫᱚ ᱱᱚᱣᱟ ᱫᱚ᱾ ᱟᱜᱟᱥᱴ ᱥᱮᱯᱴᱮᱢᱵᱟᱨ ᱥᱚᱢᱚᱭ ᱨᱮ ᱡᱟᱱᱟᱢᱚᱜ ᱛᱟᱦᱮᱱᱟ ᱰᱷᱮᱨ᱾
ᱦᱩᱸ ᱦᱩᱸ᱾
ᱥᱮᱯᱴᱮᱢᱵᱚᱨ ᱟᱨ ᱦᱟᱸᱜ ᱚᱱᱠᱟ ᱟᱜᱚᱥᱴ ᱫᱚ ᱵᱟᱝ ᱥᱮᱯᱴᱮᱢᱵᱚᱨ ᱚᱠᱴᱳᱵᱚᱨ ᱥᱚᱢᱚᱭ ᱨᱮ ᱚᱱᱠᱟᱱ ᱥᱚᱢᱚᱭ ᱨᱮᱜᱮ ᱡᱟᱱᱟᱢᱚᱜ ᱛᱟᱦᱮᱱᱟ᱾
ᱦᱩᱸ ᱦᱩᱸ ᱟᱫᱚ ᱱᱤᱭᱟᱹ ᱫᱷᱟᱣ ᱫᱚ ᱢᱟᱲᱟᱝ ᱜᱮ ᱦᱩᱭ ᱟᱠᱟᱱᱟ ᱥᱮ ᱪᱮᱫ᱾
ᱱᱤᱭᱟᱹ ᱫᱷᱟᱣ ᱫᱚ ᱟᱹᱣᱲᱤᱭᱟ ᱟᱹᱣᱲᱤ ᱢᱤᱫᱴᱮᱡ ᱦᱚᱸ ᱵᱟᱝ ᱚᱢᱚᱱ ᱵᱟᱲᱟᱣ ᱟᱠᱟᱱᱟ ᱱᱤᱭᱟᱹ ᱫᱷᱟᱣ ᱫᱚ ᱚᱱᱟ᱾ ᱱᱤᱛᱚᱜ ᱫᱚ ᱮᱦᱚᱵ ᱵᱟᱲᱟ ᱟᱠᱟᱱᱟ ᱚᱱᱟ ᱢᱩᱪᱤᱹᱫ ᱩᱫ ᱟᱨ ᱵᱩᱱᱩᱢ ᱩᱫ ᱠᱩ᱾
ᱦᱩᱸ ᱦᱩᱸ ᱦᱩᱸ
ᱦᱳᱭ᱾
ᱥᱤᱵᱤᱞ ᱜᱮᱛᱚ ᱵᱩᱡᱷᱟᱹᱜᱼᱟ ᱡᱚᱢ ᱛᱮ ᱤᱭᱟᱹ ᱠᱚ ᱞᱟᱜ ᱠᱚ ᱩᱛᱩ ᱠᱚ᱾
ᱦᱳᱭ ᱦᱳᱭ ᱟᱹᱰᱤ ᱟᱹᱰᱤ ᱥᱤᱵᱤᱞ ᱚᱱᱟ ᱫᱚ ᱟᱨ ᱵᱚᱞᱮ ᱢᱤᱫ ᱥᱤᱡᱟᱹᱱ ᱨᱮᱜᱤ ᱧᱟᱢᱚᱜ ᱛᱟᱦᱮᱱᱟ ᱛᱚ ᱟᱫᱚ ᱚᱱᱟ ᱤᱭᱟᱹᱛᱮ ᱟᱨᱚ ᱥᱤᱵᱤᱞ ᱵᱚᱞᱮ ᱥᱚ ᱦᱚᱸ᱾ ᱛᱮᱱ ᱵᱚᱞᱮ ᱡᱚᱢ ᱢᱟᱧ ᱱᱤᱭᱟᱹ ᱥᱤᱡᱟᱹᱱ
ᱦᱩᱸ ᱟᱨ ᱥᱤᱵᱤᱞ ᱜᱮ ᱵᱩᱡᱟᱹᱣᱜᱼᱟ ᱵᱚᱪᱷᱚᱨ ᱫᱤᱱ ᱨᱮᱱᱟᱜ ᱡᱤᱱᱤᱥ ᱫᱚ ᱡᱷᱚᱛᱚ ᱜᱮ ᱥᱤᱵᱤᱞ ᱜᱮ ᱵᱩᱡᱷᱟᱹᱜᱼᱟ᱾
ᱦᱳᱭ ᱦᱳᱭ ᱟᱫᱚ ᱛᱚᱵᱮ ᱟᱯ ᱥᱮᱫ ᱫᱚ ᱵᱚᱞᱮ ᱾ ᱚᱱᱠᱟ ᱵᱤᱨ ᱠᱚᱨᱮ ᱦᱚᱸ ᱵᱟᱯᱮ ᱪᱟᱞᱟᱜ ᱛᱟᱦᱮᱱ ᱛᱚᱵᱮ ᱟᱯᱮ ᱫᱚ ᱟᱨ ᱡᱚᱢ ᱞᱮᱠᱟ ᱞᱟᱹᱜᱤᱫ ᱫᱚ ᱚᱠᱟ ᱠᱷᱚᱡ ᱯᱮ ᱧᱟᱢ ᱛᱟᱦᱮᱱᱟ ᱵᱚᱞᱮ?
ᱟᱫᱚ ᱪᱟᱞᱟᱣ ᱦᱩᱭᱩᱜ ᱜᱮᱭᱟ ᱢᱟᱡᱷᱮ ᱥᱟᱡᱷᱮ ᱫᱚ ᱟᱫᱚ ᱫᱤᱱᱟᱹᱢ ᱵᱟᱝ ᱨᱮᱦᱚᱸ ᱟᱨᱠᱤ ᱡᱚᱠᱷᱚᱱ ᱢᱟᱱᱮ ᱡᱚᱢ ᱥᱟᱱᱟ ᱜᱮᱭᱟ ᱟᱫᱚ ᱛᱚᱠᱷᱚᱱ ᱫᱚ ᱪᱟᱞᱟᱣ ᱛᱮᱜᱮ ᱦᱩᱭᱩᱜ ᱜᱮᱭᱟ᱾ ᱵᱟᱝ ᱥᱮ ᱥᱟᱭᱠᱮᱞ ᱛᱮ ᱥᱟᱭᱠᱮᱞ ᱛᱮ ᱥᱮᱱᱚᱜ ᱜᱮᱭᱟ ᱞᱮ᱾ ᱟᱨ ᱛᱟᱨᱟᱢ ᱛᱮᱫᱚ ᱢᱟᱱᱮ ᱟᱹᱰᱤ ᱡᱟᱹᱥᱛᱤ ᱦᱚᱲ ᱠᱚ ᱡᱩᱫᱤ ᱠᱚ ᱡᱟᱭᱨᱟᱜ ᱠᱷᱟᱱ ᱛᱟᱦᱚᱞᱮ ᱛᱟᱲᱟᱢ ᱛᱮ ᱪᱟᱞᱟᱣ ᱦᱩᱭ ᱱᱟ᱾
ᱚ ᱦᱳᱭ ᱦᱮᱸ ᱱᱟᱦᱟᱸᱜ ᱵᱚᱞᱮ ᱦᱮᱸ ᱟᱫᱚ ᱚᱱᱮ ᱥᱚᱝᱜᱮ ᱛᱟᱦᱮᱟᱸᱱ ᱠᱷᱟ ᱫᱚ ᱵᱚᱞᱮ ᱟᱨ ᱟᱹᱰᱤ ᱥᱟᱺᱜᱤᱧ ᱦᱚᱢ ᱛᱟᱲᱟᱢ ᱤᱫᱤ ᱨᱮᱦᱚᱸ ᱵᱟᱝ ᱟᱹᱭᱠᱟᱹᱜᱼᱟ ᱵᱚᱞᱮ ᱥᱟᱺᱜᱤᱧ ᱛᱟᱲᱟᱢ ᱟᱹᱜᱩ ᱠᱮᱫ ᱞᱮᱠᱟ ᱾
ᱴᱟᱭᱤᱢ ᱦᱚᱛᱚ ᱡᱟᱹᱱᱤᱡ ᱦᱳᱭ ᱥᱮᱴᱮᱨ ᱦᱚ ᱠᱟᱱ ᱛᱟᱞᱟᱝ?
ᱪᱮᱫ ᱮᱢ ᱢᱮᱱᱟ ᱠᱮᱭᱟ?
ᱴᱟᱭᱤᱢ ᱦᱚᱸ ᱱᱚᱣᱟ ᱴᱟᱭᱤᱢ ᱵᱟᱨᱚ ᱢᱤᱱᱤᱴ, ᱚᱱᱟ ᱟᱫᱚ ᱴᱟᱭᱤᱢ ᱦᱮᱡ ᱥᱮᱴᱮᱨ ᱠᱚᱜ ᱠᱟᱱ ᱛᱟᱞᱟᱝᱼᱟ ᱾
ᱦᱳᱭ ᱦᱳᱭ, ᱢᱤᱫ ᱢᱤᱱᱤᱴ ᱥᱟᱨᱮᱡ ᱠᱟᱱ ᱜᱮᱭᱟ ᱾
ᱦᱳᱭ ᱾ ᱱᱚᱝᱠᱟ ᱜᱮᱞᱟᱝ ᱜᱟᱞᱢᱟᱨᱟᱣ ᱞᱮᱱ ᱜᱮ ᱛᱟᱦᱞᱮ?
ᱦᱳᱭ ᱦᱳᱭ ᱾
ᱦᱮᱸ, ᱢᱟ ᱛᱚᱵᱮ ᱮᱱᱠᱷᱟᱱ ᱡᱚᱦᱟᱨ ᱜᱮ ᱾
ᱦᱳᱭ ᱡᱚᱦᱟᱨ ᱜᱮ ᱡᱚᱦᱟᱨ ᱾
ᱦᱮᱸ ᱾
ᱢᱩᱪᱟᱹᱫ ᱡᱚᱦᱟᱨ ᱵᱚᱞᱮ